ᱦᱮᱞᱳ
ᱦᱮᱞᱳ
ᱦᱮᱸ ᱪᱤᱠᱟ ᱮᱫᱟᱢ
ᱪᱤᱠᱟᱹ ᱦᱚᱸ ᱵᱟᱝ ᱱᱚᱜᱼᱚᱭ ᱢᱟᱴ ᱥᱮ ᱤᱧ ᱦᱮᱡ ᱟᱠᱟᱱᱟ
ᱚ ᱱᱟᱯᱟᱭ ᱵᱟᱲᱟᱜᱮᱭᱟᱯᱮ
ᱦᱮᱸ ᱤᱧ ᱫᱚ ᱱᱟᱯᱟᱭ ᱵᱟᱲᱟ ᱜᱮ ᱟᱢ
ᱦᱳᱭ ᱤᱧ ᱦᱚᱸ ᱱᱟᱯᱟᱭ ᱜᱮ ᱟᱨ ᱡᱚᱢ ᱵᱟᱲᱟ ᱠᱚᱫᱚ ᱦᱩᱭ ᱠᱟᱱᱟ
ᱦᱮᱸ ᱦᱩᱭ ᱠᱟᱱᱟ
ᱟᱢ ᱫᱚ ᱪᱮ ᱮᱢ ᱪᱤᱠᱟᱹᱭᱫᱟ
ᱨᱩᱢ ᱠᱚᱨᱮ ᱜᱮ ᱟᱨ ᱪᱤᱠᱟᱹᱭᱟ ᱫᱚᱢᱮ ᱜᱚᱨᱚᱢ ᱠᱟᱱᱟ ᱥᱤᱛᱩᱝ ᱠᱟᱱᱟ ᱫᱚᱢᱮ ᱪᱮ ᱮᱢ ᱪᱤᱠᱟᱹᱭᱟ ᱚᱰᱜ ᱜᱮ ᱵᱟᱝ ᱜᱟᱱᱚᱜ ᱠᱟᱱᱟ ᱚᱠᱟ ᱥᱮᱫ ᱦᱚᱸ
ᱦᱳᱭᱛᱚ ᱚᱱᱠᱟᱜᱮ ᱱᱚᱱᱛᱮ ᱦᱚᱸ ᱚᱱᱠᱟᱜᱮ ᱱᱚᱛᱮ ᱢᱟᱭ ᱫᱟᱜ ᱠᱮᱫ ᱢᱮᱫ ᱫᱷᱟᱣ
ᱚ ᱛᱚᱵᱮ ᱦᱚᱞᱟᱭ ᱫᱟᱜ ᱞᱮᱫᱟ ᱥᱮ ᱵᱟᱝ ᱚᱱᱛᱮ ᱱᱚᱛᱮ ᱢᱟ ᱫᱚᱢᱮ ᱫᱟᱜ ᱠᱮᱫᱟᱭ ᱦᱚᱞᱟ
ᱦᱚᱞᱟ ᱢᱟᱸᱡᱟᱱ ᱥᱮ ᱮ ᱫᱟᱜ ᱠᱮᱫᱟ ᱯᱩᱨᱟᱹ ᱫᱟᱜ ᱠᱮ ᱜᱮᱭᱟᱭ ᱟᱹᱰᱤ ᱜᱷᱟᱹᱲᱤ
ᱦᱮ ᱱᱚᱛᱮ ᱦᱚᱸ ᱫᱟᱜ ᱠᱮ ᱜᱮᱭᱟ ᱦᱚᱞᱟ ᱦᱩᱞ ᱢᱟᱸᱦᱟ ᱞᱮ ᱢᱟᱱᱟᱣ ᱠᱮᱫᱟ ᱛᱚ ᱫᱟᱜ ᱞᱮᱭᱟᱭ ᱟᱹᱰᱤ ᱵᱷᱟᱜᱤ ᱜᱮ ᱵᱮᱥ ᱵᱷᱟᱜᱤ ᱜᱮ ᱫᱟᱜ ᱠᱮᱫᱟᱭ ᱟᱫᱚ ᱞᱟᱹᱭ ᱟᱠᱚ ᱛᱚ ᱢᱟ ᱫᱟᱜ ᱞᱮᱠᱷᱟᱱᱮ ᱵᱷᱟᱜᱤ ᱜᱮ ᱦᱩᱭᱩᱜᱼᱟ
ᱦᱳᱭ ᱛᱚ ᱛᱟᱦᱚᱞᱮ ᱦᱩᱞ ᱢᱟᱦᱟ ᱚᱠᱟ ᱞᱮᱠᱟ ᱯᱮ ᱢᱟᱱᱟᱣ ᱠᱮᱫᱟ ᱦᱚᱞᱟ
ᱢᱟᱱᱟᱣ ᱠᱮᱫ ᱜᱮᱭᱟᱞᱮ ᱦᱩᱞ ᱢᱟᱦᱟ ᱪᱟᱞᱟᱱᱟᱞᱮ ᱡᱚᱛᱚ ᱦᱚᱲ ᱜᱮ ᱥᱟᱹᱲᱤ ᱠᱚ ᱵᱟᱸᱫᱮ ᱠᱟᱛᱮ ᱫᱷᱩᱛᱤ ᱠᱟᱛᱮ ᱠᱚ ᱪᱟᱞᱟᱣᱱᱟ ᱡᱚᱛᱚ ᱜᱮ ᱪᱟᱞᱟᱣ ᱠᱟᱛᱮᱫ ᱤᱭᱟᱹ ᱠᱮᱫᱟᱞᱮ ᱵᱚᱸᱜᱟ ᱠᱮᱫᱟ ᱯᱩᱡᱟᱹ ᱠᱮᱫᱟᱞᱮ ᱛᱟᱨᱯᱚᱨᱮ ᱟᱹ ᱠᱚ ᱦᱮᱡ ᱱᱟᱠᱚ ᱩᱱᱠᱩ ᱵᱟᱦᱟ ᱢᱟᱞᱟ ᱠᱚ ᱟᱨᱟᱣᱟᱫ ᱠᱚᱣᱟ ᱛᱟᱨᱯᱚᱨᱮ ᱪᱮᱫ ᱡᱚᱛᱚ ᱦᱚᱲ ᱜᱮᱫᱚ ᱚᱠᱚᱭ ᱠᱚ ᱥᱮᱨᱮᱧ ᱠᱮᱫᱟ ᱠᱚ ᱛᱟᱨᱯᱚᱨᱮ ᱚᱱᱟ ᱠᱚ ᱥᱤᱫᱩ ᱠᱟᱹᱱᱦᱩ ᱱᱤᱭᱟᱹ ᱠᱚ ᱞᱟᱹᱭ ᱠᱮᱫᱟ ᱠᱚ ᱛᱟᱨᱯᱚᱨᱮ ᱥᱮᱨᱮᱧ ᱠᱚ ᱦᱩᱭᱱᱟ ᱡᱚᱛᱚᱜᱮ ᱦᱩᱭᱱᱟ ᱚᱱᱚᱬᱦᱮᱸ ᱠᱚ ᱦᱩᱭᱱᱟ ᱛᱟᱨᱯᱚᱨᱮ ᱦᱮᱸ ᱚᱱᱟ ᱠᱚᱜᱮ ᱦᱩᱭᱱᱟ ᱟᱹᱰᱤ ᱜᱷᱟᱹᱲᱤᱡ ᱦᱩᱭᱱᱟ ᱚᱱᱟ ᱠᱚ ᱱᱤᱭᱮ ᱛᱟᱯᱚᱨᱮ ᱫᱚ ᱦᱮᱡ ᱱᱟ ᱟᱨ ᱫᱟᱜᱼᱟᱜ ᱞᱮᱭᱟᱭ ᱟᱫᱚ ᱪᱤᱠᱟᱹᱛᱮᱢ ᱦᱤᱡᱩᱜᱼᱟ ᱦᱮᱡ ᱛᱚ ᱵᱟᱝ ᱜᱟᱱᱚᱜ ᱠᱟᱱᱟ ᱰᱮ ᱜᱮᱞᱮ ᱛᱟᱦᱮᱸ ᱠᱟᱱ ᱜᱮᱭᱟ
ᱩᱱᱠᱩᱚᱱᱟᱜ ᱜᱮ ᱫᱟᱜ ᱮ ᱚᱱᱛᱮ ᱫᱚ ᱟᱯᱮ ᱥᱮᱫ ᱫᱚ
ᱦᱩᱸ ᱫᱟᱜ ᱮ ᱛᱟᱦᱮᱱ ᱜᱮ
ᱚ ᱱᱚᱱᱛᱮ ᱫᱚ ᱳᱭ ᱢᱟᱸᱡᱟᱱ ᱵᱟᱲᱟ ᱫᱟᱜ
ᱚᱚᱦ
ᱟᱨ ᱱᱚᱜᱼᱚᱸᱚᱭ ᱱᱚᱱᱛᱮ ᱦᱚᱸ ᱱᱤᱛᱚᱜ ᱦᱚᱭ ᱫᱟᱜ ᱮᱫ ᱜᱮᱭᱟ
ᱚ ᱟᱨ ᱨᱚᱦᱚᱭ ᱠᱚᱫᱚ ᱦᱩᱭᱩᱜ ᱠᱟᱱᱟ ᱥᱮ ᱵᱟᱝ
ᱨᱚᱦᱚᱭ ᱠᱚᱫᱚ ᱩᱱᱟᱹᱜ ᱦᱟᱹᱨᱤᱡ ᱫᱚ ᱟᱹᱣᱨᱤ ᱫᱟᱜᱟᱭ ᱛᱚ ᱚᱱᱮ ᱤᱛᱟᱹ ᱠᱚᱜᱮ ᱜᱤᱰᱤ ᱵᱟᱲᱟ ᱦᱩᱭ ᱠᱟᱱᱟ ᱚᱱᱟ ᱠᱚᱜᱮ ᱟᱹᱣᱨᱤ ᱦᱟᱨᱲᱜᱼᱟ ᱱᱮᱜ-ᱮ ᱠᱟᱹᱴᱤᱡ ᱜᱮᱭᱟ
ᱦᱢᱢ ᱦᱮᱸ ᱟᱨ ᱫᱟᱜ ᱦᱚᱸᱛᱚ ᱥᱮ ᱨᱚᱠᱚᱢ ᱵᱟᱭ ᱫᱟᱜ ᱮᱫᱟ ᱦᱟᱨᱟ ᱵᱟᱝ ᱦᱟᱨᱟ ᱞᱮᱱᱠᱷᱟᱱ ᱚᱛᱚ ᱨᱚᱦᱚᱭ ᱵᱟᱝ ᱜᱟᱱᱚᱜᱼᱟ ᱦᱟᱨᱟᱜᱼᱟ ᱛᱚᱵᱮ ᱥᱮᱢ ᱨᱚᱦᱚᱭᱟ ᱟᱨ ᱫᱟᱜ ᱦᱚᱸ ᱵᱟᱭ ᱫᱟᱜ ᱮᱫᱟ ᱥᱮᱨᱚᱠᱚᱢ ᱫᱟᱜ ᱞᱮᱠᱷᱟᱱᱮ ᱨᱚᱦᱚᱭ ᱠᱚ ᱜᱟᱱᱚᱜᱼᱟ ᱟᱨ ᱚᱱᱟ ᱛᱢ ᱫᱟᱜ ᱦᱚᱸ ᱵᱟᱭ ᱫᱟᱜ ᱮᱫᱟ ᱚᱱᱠᱟ ᱡᱚᱠᱷᱚᱱ ᱛᱚᱠᱷᱚᱱᱮ ᱫᱟᱜ ᱮᱫᱟ
ᱟᱨ ᱫᱟᱜ ᱦᱚᱸ ᱢᱟᱱᱮ ᱠᱚᱢ ᱠᱚᱢᱮ ᱫᱟᱜ ᱮᱫᱟ
ᱦᱮᱸ ᱫᱟᱜ ᱮ ᱠᱟᱱᱟ ᱟᱹᱰᱤ ᱠᱚᱢ ᱩᱫᱟᱹᱨ ᱨᱤᱢᱤᱞ ᱫᱟᱭ ᱚᱱᱟᱜᱮ
ᱛᱟᱦᱚᱞᱮ ᱫᱟᱠᱟ ᱠᱚ ᱡᱚᱢ ᱵᱟᱲᱟ ᱦᱩᱭ ᱠᱟᱱᱟ
ᱦᱮᱸ ᱡᱚᱢ ᱵᱟᱲᱟ ᱫᱚ ᱦᱩᱭ ᱠᱟᱱ ᱜᱮᱭᱟ ᱛᱟᱦᱚᱞᱮ ᱟᱯᱮ ᱚᱱᱛᱮ ᱫᱚᱯᱮ ᱢᱟᱱᱟᱣ ᱠᱮᱫᱟ ᱥᱮ ᱵᱟᱝᱟ ᱛᱟᱦᱚᱞᱮ
ᱦᱩᱞ ᱢᱟᱦᱟ ᱱᱚᱱᱛᱮ ᱫᱚ ᱢᱟᱱᱟᱣ ᱵᱟᱲᱟ ᱠᱮᱫᱮᱜ ᱜᱮᱭᱟ ᱠᱚ ᱛᱟᱨᱯᱚᱨᱮ ᱱᱚᱸᱰᱮ ᱟᱛᱳ ᱨᱮᱫᱚ ᱵᱟᱝ ᱦᱩᱭ ᱟᱠᱟᱱᱟ
ᱦᱚ ᱛᱚ ᱢᱟᱱᱟᱣ ᱫᱚ ᱫᱚᱨᱠᱟᱨ ᱜᱮ᱾ ᱜᱚᱴᱟᱜᱮ ᱟᱵᱚᱣᱟᱜ ᱠᱟᱱᱟ ᱥᱮ᱾
ᱫᱚᱨᱠᱟᱨ ᱛᱚ ᱫᱚᱨᱠᱟᱨ ᱟᱫᱚ ᱮᱠᱞᱟ ᱛᱮᱫᱚᱢ ᱪᱤᱠᱟᱹᱭᱟ ᱞᱟᱹᱭ ᱢᱮ᱾
ᱦᱮᱸ ᱟᱫᱚ ᱡᱚᱛᱚ ᱚ ᱠᱚᱭ ᱛᱚ ᱵᱟᱝᱠᱚ ᱨᱟᱦᱟᱜ ᱞᱟᱹᱜᱤᱫᱚᱜ ᱠᱟᱱᱟ᱾ ᱮ ᱵᱟᱵᱟ ᱦᱤᱲᱤᱧ ᱪᱟᱵᱟ ᱫᱟᱠᱚ ᱟᱵᱚᱣᱟᱜ ᱫᱚ ᱟᱨ ᱦᱚᱲᱟᱜ ᱠᱚ ᱠᱚᱨᱟᱣᱫᱟ᱾ ᱮᱴᱟᱜ ᱟᱜ ᱠᱚ ᱟᱨ ᱡᱟᱦᱟᱸ ᱟᱵᱚᱣᱟᱜ ᱠᱚᱨᱟᱣ ᱩᱪᱤᱛ ᱚᱱᱟ ᱠᱚᱜᱮ ᱡᱚᱛᱚ ᱦᱤᱲᱤᱧᱚᱜ ᱠᱟᱱᱟ ᱱᱮᱛᱟᱨ ᱫᱚ
ᱦᱳᱭ ᱛᱚ
ᱦᱩ
ᱛᱟᱦᱚᱞᱮ ᱫᱟᱠᱟ ᱠᱚᱢ ᱡᱚᱢ ᱠᱟᱫᱟ?
ᱦᱮᱸ ᱦᱩᱭ ᱠᱟᱱᱟ ᱡᱚᱢ ᱵᱟᱲᱟ ᱠᱚᱫᱚ ᱡᱚᱛᱚ ᱜᱮ ᱦᱩᱭ ᱠᱟᱱᱟ᱾ ᱟᱫᱚᱜᱼᱚᱭ ᱫᱩᱲᱩᱵ ᱵᱟᱲᱟ ᱦᱩᱭ ᱠᱟᱱᱟ᱾
ᱤᱧ ᱦᱚᱸ ᱡᱚᱢ ᱵᱟᱲᱟ ᱠᱟᱛᱮᱫ ᱱᱚᱛᱮ ᱢᱟᱴᱷ ᱥᱮᱫ ᱤᱧ ᱦᱮᱡ ᱟᱠᱟᱱᱟ᱾ ᱤᱛᱟᱹ ᱠᱚ ᱧᱮᱞ ᱛᱤᱱ ᱢᱟᱨᱟᱝ ᱦᱟᱨᱟᱭᱮᱱᱟ?
ᱧᱮᱞ ᱦᱚᱸ ᱫᱚᱨᱠᱟᱨ ᱜᱮ ᱨᱚᱦᱚᱭ ᱠᱚᱦᱚᱸ ᱥᱮᱬᱟ ᱫᱚᱨᱠᱟᱨ ᱜᱮ
ᱮᱠᱟᱞ ᱜᱮ ᱞᱟᱹᱠᱛᱤ ᱠᱟᱱᱟ ᱨᱚᱦᱚᱭ ᱥᱮᱬᱟ ᱠᱚ ᱠᱩᱲᱤ ᱜᱤᱫᱽᱨᱟᱹ ᱦᱚᱲ ᱫᱚ
ᱦᱮ ᱞᱟᱹᱠᱛᱤ ᱫᱚ ᱠᱟᱱᱟ ᱟᱫᱚ ᱦᱮᱸ ᱵᱟᱡᱟᱨ ᱠᱚᱨᱮ ᱠᱚ ᱛᱟᱦᱮᱱ ᱠᱟᱱᱟ ᱱᱮᱛᱟᱨ ᱫᱚ ᱪᱮᱫ ᱜᱮ ᱱᱮᱛᱟᱨ ᱫᱚ ᱡᱚᱛᱚ ᱠᱚ ᱦᱤᱲᱤᱧ ᱫᱟ ᱛᱟᱨ ᱫᱚ ᱯᱚᱭᱥᱟ ᱜᱮ ᱡᱚᱛᱚ ᱠᱤᱪᱷᱩ ᱡᱚᱛᱚ ᱦᱤᱲᱤᱧᱚᱜ ᱠᱟᱱᱟ ᱱᱮᱛᱟᱨ ᱫᱚ ᱠᱤᱪᱷᱩ -ᱠᱤᱪᱷᱩ ᱧᱮᱞᱚᱜ ᱠᱟᱱᱟ ᱵᱟᱡᱟᱨ ᱠᱚᱨᱮ ᱫᱚ ᱛᱟᱦᱮᱱ ᱠᱟᱱᱟ ᱚᱲᱟᱜ ᱠᱚᱠᱚ ᱪᱟᱞᱟᱜᱼᱟ ᱡᱟᱦᱟᱸ ᱛᱤᱥ ᱠᱚᱨᱮ ᱠ ᱨᱚᱲᱟ ᱦᱚᱲᱛᱮ ᱵᱟᱝᱠᱚ ᱨᱚᱲᱟ᱾ ᱟᱨ ᱧᱮᱞᱚᱜ ᱠᱟᱱᱟ ᱵᱟᱦᱟ ᱥᱚᱨᱚᱦᱦᱟᱭ ᱠᱚᱨᱮ ᱦᱚᱸ ᱚᱲᱟᱜ ᱠᱚᱨᱮ ᱵᱟᱦᱟ ᱥᱚᱨᱦᱟᱭ ᱵᱨᱮ ᱚᱲᱟᱜ ᱠᱚᱨᱮ ᱫᱚ ᱵᱟᱝᱠᱚ ᱛᱟᱦᱮᱱ ᱠᱟᱱᱟ ᱵᱮᱥᱤᱨ ᱵᱷᱟᱜᱽ ᱵᱟᱭᱨᱮ ᱨᱮᱜᱮ ᱛᱟᱦᱮᱱ ᱠᱟᱱᱟ᱾ ᱟᱫᱚ ᱪᱮᱫ ᱮᱢ ᱢᱮᱛᱟ ᱠᱚᱣᱟ ᱱᱩᱠᱩ ᱫᱚ ᱵᱩᱡᱷᱟᱹᱣ ᱫᱚᱨᱠᱟᱨ ᱥᱮ ᱡᱮᱦᱮᱛᱩ ᱟᱵᱚᱣᱟᱜ ᱠᱟᱱᱟ᱾ ᱟᱵᱚᱣᱟᱜ ᱫᱚ ᱥᱮᱬᱟ ᱫᱚᱨᱠᱟᱨ ᱛᱟᱵᱚᱱ ᱵᱟᱦᱟ ᱥᱚᱨᱦᱟᱭ ᱫᱚ ᱚᱲᱟᱜ ᱫᱣᱟᱹᱨ ᱨᱮ ᱛᱟᱦᱮᱸ ᱫᱚᱨᱠᱟᱨ᱾ ᱱᱤᱛᱚᱜ ᱜᱮ ᱵᱚᱱ ᱧᱮᱞ ᱥᱮᱬᱟᱭᱟ ᱠᱤᱱᱛᱩ ᱵᱟᱝ ᱚᱱᱟ ᱛᱚ ᱵᱟᱝ ᱦᱩᱭᱩᱜ ᱠᱟᱱᱟ᱾
ᱱᱮᱛᱟᱨ ᱫᱚ ᱪᱤᱞᱤ ᱦᱚᱸ ᱵᱟᱠᱚ ᱢᱟᱱᱟᱣ ᱵᱟᱛᱟᱣᱟᱛᱚ ᱚᱱᱟ ᱠᱚᱫᱚ
ᱦᱩᱸ ᱟᱨᱚ ᱵᱟᱦᱟ ᱵᱟᱥᱠᱮ ᱨᱮ ᱛᱩᱢᱫᱟᱜ ᱴᱟᱢᱟᱠ ᱵᱟᱝ ᱠᱟᱛᱮᱜ ᱦᱟᱱᱮ ᱰᱤᱡᱮᱞ ᱪᱟᱞᱟᱜ ᱠᱟᱱᱟ᱾ ᱢᱟᱭᱤᱠ ᱵᱚᱠᱥ ᱪᱟᱞᱟᱜᱟᱜ ᱠᱟᱱᱟ ᱛᱟᱦᱞᱮ ᱚᱱᱟ ᱠᱚᱫᱚ ᱵᱟᱝ ᱩᱥᱤᱤᱫᱟᱜ ᱠᱟᱱᱟ ᱥᱮ ᱱᱤᱛᱳ ᱟᱵᱚᱣᱟᱜ ᱫᱚ ᱢᱮᱱᱟᱜ ᱛᱟᱵᱚᱱᱟ ᱟᱵᱚᱣᱟᱜ ᱟᱹᱨᱤᱪᱟᱹᱞᱤ ᱨᱮᱜᱮ ᱢᱮᱱᱟᱜ ᱠᱟᱫᱟ ᱛᱩᱢᱫᱟᱜ ᱴᱟᱢᱟᱠ ᱚᱱᱟ ᱛᱮᱜᱮ ᱵᱚᱱ ᱨᱟᱹᱥᱠᱟᱹ ᱪᱤᱠᱟᱹᱭᱟ ᱠᱤᱱᱛᱩ ᱵᱟᱝ ᱱᱮᱛᱟᱨ ᱫᱚ ᱧᱮᱞᱚᱜ ᱠᱟᱱᱟ ᱰᱤᱡᱮ ᱪᱟᱹᱞᱩᱠ ᱟᱠᱟᱱᱟ ᱚᱱᱟᱱᱟᱹ ᱵᱟᱥ ᱡᱟᱞᱮ ᱦᱤᱞᱳᱜ ᱠᱚ ᱮᱱᱮᱡ ᱠᱟᱱᱟ᱾ ᱪᱤᱠᱟᱹ ᱠᱚ ᱱᱚᱝᱠᱟᱱ ᱠᱚ ᱦᱚᱲ ᱫᱚ ᱦᱟᱺᱰᱤ ᱯᱟᱹᱣᱨᱟᱹ ᱫᱚᱢᱮ ᱠᱚ ᱧᱩᱭᱮᱫᱫᱟ ᱠᱟᱛᱷᱟ ᱵᱟᱠᱚ ᱵᱩᱡᱽ ᱮᱫᱟ ᱚᱱᱟ ᱠᱚᱜᱮ ᱵᱮᱥᱤ ᱦᱩᱭᱩᱜ ᱠᱟᱱᱟ ᱱᱚᱝᱠᱟᱛᱮ ᱜᱮ ᱟᱵᱚ ᱫᱚᱵᱚᱱ ᱫᱚᱵᱚᱱ ᱤᱭᱟᱹ ᱪᱟᱵᱟᱜᱼᱟ᱾ ᱟᱫᱚ ᱪᱤᱠᱟᱹ ᱛᱮᱠᱚ ᱢᱟᱱᱟᱣ ᱵᱟᱛᱟ ᱵᱚᱱᱟ ᱦᱚᱲᱜᱮ ᱚᱱᱟᱛᱮ ᱡᱚᱛᱚ ᱠᱚ ᱢᱮᱛᱟ ᱵᱚᱱ ᱠᱟᱱᱟ᱾ ᱦᱚᱲ ᱫᱚ ᱞᱮᱦᱟ ᱜᱮᱭᱟ ᱠᱚ᱾
ᱟᱨ ᱞᱟᱦᱟ ᱨᱮᱜᱮ ᱠᱚ ᱛᱟᱦᱮᱱᱟ ᱚᱱᱟ ᱛᱮᱜᱮ ᱠᱚ ᱞᱟᱹᱭᱫᱟ᱾
ᱦᱳᱭ ᱟᱵᱚ ᱛᱮᱦᱚᱸ ᱪᱮᱴᱷᱟᱜ ᱛᱚ ᱞᱟᱜᱟᱣ ᱵᱚᱱᱟ ᱚᱱᱠᱟ ᱵᱟᱝᱠᱚ ᱪᱮᱴᱷᱟ ᱞᱮᱱᱠᱷᱟᱱ ᱪᱤᱠᱟᱹ ᱠᱚᱣᱟ ᱟᱢ ᱦᱚᱲ ᱚ ᱦᱟᱺᱰᱤ ᱯᱟᱹᱣᱨᱟᱹ ᱠᱚ ᱡᱚᱵᱮ ᱠᱚᱚᱜ ᱠᱟᱱᱟ᱾
ᱛᱟᱦᱚᱞᱮ ᱚᱞᱚᱜ ᱯᱟᱲᱦᱟᱜ ᱫᱚ ᱛᱤᱱᱟᱹᱜ ᱦᱟᱹᱨᱤᱡ?
ᱱᱚᱜᱚᱭ ᱪᱟᱞᱟᱜ ᱠᱟᱱ ᱜᱮᱭᱟ ᱟᱞᱮ ᱯᱟᱲᱦᱟᱣ ᱠᱚᱦᱚᱸ ᱟᱨ ᱜᱟᱯᱟ ᱢᱮᱭᱟᱝ ᱦᱚᱸ ᱟᱨ ᱜᱤᱫᱽᱨᱟᱹ ᱠᱚ ᱚᱢ ᱠᱚ ᱵᱷᱟᱞᱮ ᱚᱱᱟ ᱞᱟᱹᱜᱤᱫ ᱛᱮᱭᱟᱨᱚᱜ ᱦᱩᱭᱩᱜ ᱠᱟᱱᱟ᱾ ᱦᱮᱸ ᱢᱮᱱᱟᱜ ᱠᱟᱫᱟ ᱛᱮᱭᱟᱨᱚᱜ ᱞᱟᱜᱟᱜ ᱠᱟᱱᱟ ᱚᱱᱟ ᱞᱟᱹᱜᱤᱫ ᱛᱮ ᱥᱟᱯᱲᱟᱣ ᱦᱩᱭᱩᱜ ᱠᱟᱱᱟ᱾ ᱵᱟᱢ ᱥᱟᱯᱲᱟᱣ ᱞᱮᱱᱠᱷᱟᱱ ᱪᱤᱠᱟᱹᱛᱮᱢ ᱮᱢᱟ ᱢᱚᱸᱡᱽ ᱛᱮᱢ ᱞᱟᱜᱟᱜᱼᱟ ᱥᱮᱮ ᱦᱳᱭ ᱚ ᱵᱷᱟᱜᱮ ᱴᱷᱤᱠ ᱵᱟᱢ ᱥᱟᱯᱲᱟᱣ ᱞᱮ ᱞᱮᱠᱷᱟᱱ ᱫᱚ ᱯᱟᱥᱟᱢ ᱪᱤᱠᱟᱹᱛᱮ ᱟᱨ ᱵᱟᱢ ᱯᱟᱥ ᱞᱮᱠᱷᱟᱱ ᱫᱚ ᱦᱤᱥᱟᱹᱵ ᱛᱮ ᱦᱩᱭᱩᱜᱼᱟ ᱧᱩᱛᱩᱢ ᱫᱚᱦᱚ ᱞᱟᱹᱠᱛᱤ ᱠᱟᱱᱟ ᱡᱮᱦᱮᱛᱩ ᱥᱟᱱᱛᱟᱲ ᱛᱮ ᱯᱟᱲᱦᱟᱜ ᱦᱩᱭᱩᱜ ᱠᱟᱱᱟ ᱠᱟᱱ ᱦᱚᱲ ᱠᱚᱜᱮ ᱪᱮᱫ ᱠᱚ ᱞᱟᱹᱭᱟ ᱥᱟᱱᱛᱟᱲ ᱛᱮ ᱯᱟᱲᱦᱟᱜ
ᱠᱩ ᱪᱮᱫ ᱮ ᱪᱤᱠᱟᱹ ᱫᱟᱲᱮᱭᱟᱫᱟ
ᱦᱮᱸ ᱧᱩᱛᱩᱢ ᱫᱚᱦᱚ ᱫᱚ ᱞᱟᱹᱠᱛᱤ ᱠᱟᱱ ᱜᱮᱭᱟ ᱫᱟᱣ ᱫᱚ ᱦᱟᱢᱱᱟᱮᱴ ᱜᱮ ᱞᱟᱜᱟᱜᱼᱟ
ᱦᱳᱭ ᱛᱚ ᱛᱟᱦᱚᱞᱮ ᱚᱱᱛᱮ ᱱᱤᱛᱚᱜᱜ ᱫᱟᱜ ᱡᱟᱹᱲᱤᱭᱮᱫᱟᱥᱮ ᱵᱟᱝ ᱟᱯᱮᱮᱥᱮᱫ
ᱟᱞ ᱥᱫᱟ ᱡᱟᱹᱲᱤ ᱵᱟᱝᱝᱱ ᱛᱚ ᱢᱟ ᱫᱚ ᱢᱮ ᱥᱤᱛᱩᱝ ᱠᱫ ᱞᱮᱭᱟᱭ ᱯᱩᱨᱟᱹ ᱟᱹᱰᱤ ᱵᱟᱹᱲᱛᱤ ᱜᱮ ᱚᱻ ᱟᱞᱮ ᱥᱮᱮᱫ ᱢᱟ ᱫᱚᱢᱮ ᱥᱤᱛᱩᱝ ᱠᱟᱜ ᱞᱮᱭᱟ ᱱᱤᱛᱚᱜ ᱫᱚ ᱫᱟᱜ ᱡᱟᱹᱲᱤ ᱜᱮᱛᱩ ᱥᱮ ᱨᱚᱠᱚᱢ ᱫᱚ ᱵᱟᱝ ᱮᱠᱴᱩ ᱦᱟᱞᱠᱟ ᱦᱟᱞᱠᱟᱭ ᱦᱚᱭ ᱵᱟᱲᱟ ᱟᱞᱮ ᱠᱟᱱᱟᱭ ᱠᱤᱱᱛᱩ ᱵᱷᱟᱹᱜᱤ ᱠᱚᱦᱚᱸ ᱵᱟᱝ ᱵᱩᱡᱷᱟᱹᱜ ᱠᱟᱱᱟ
ᱚ
ᱦ
ᱱᱚᱱᱛᱮ ᱢᱟᱭ ᱫᱟᱜ ᱮᱫ ᱠᱟᱱ ᱫᱟᱜ ᱦᱚᱭ ᱫᱟᱜ ᱮᱫᱟ ᱛᱚᱵᱮ ᱚᱱᱠᱟ ᱥᱮᱨᱚᱠᱚᱢ ᱵᱷᱟᱵᱽ ᱫᱚ ᱵᱟᱭ ᱫᱟᱜ ᱮᱫᱟ ᱠᱚᱢ ᱠᱚᱢᱮ ᱫᱟᱜ ᱮᱫᱟ ᱵᱟᱝ
ᱚ ᱦᱮᱸ ᱛᱚ ᱟᱫᱚ ᱠᱚᱢ ᱠᱚᱢ ᱫᱟᱜ ᱦᱚᱸ ᱪᱤᱠᱟᱹ ᱦᱟᱱᱮ ᱤᱭᱟᱹ ᱮᱱᱤᱡ ᱠᱚᱢ ᱠᱚᱢᱮ ᱫᱟᱜ ᱮᱫᱟ ᱚᱱᱟ ᱫᱚ ᱪᱮᱫᱦᱚᱸ ᱵᱟᱝ ᱦᱩᱭᱩᱜ ᱠᱟᱱᱟ ᱨᱚᱦᱚᱭ ᱠᱚᱦᱚᱸ ᱪᱤᱠᱟᱹᱛᱮᱢ ᱨᱚᱦᱚᱭᱟ ᱱᱚᱝᱠᱟ ᱫᱚ ᱢᱤᱫ ᱫᱷᱟᱣ ᱜᱮ ᱡᱳᱨ ᱠᱚᱜᱼᱟ ᱫᱟᱜ ᱞᱮᱠᱷᱟᱱ ᱵᱷᱟᱜᱮ ᱠᱚᱜᱼᱟ ᱛᱟᱦᱚᱞᱮ ᱫᱟᱬᱟᱱ ᱠᱚ ᱥᱮᱱ ᱵᱟᱲᱟ ᱵᱟᱝ ᱦᱩᱭ ᱟᱠᱟᱱᱟ
ᱫᱟᱬᱟᱱ ᱠᱚ ᱟᱯᱟᱛᱚᱛᱚ ᱱᱤᱛᱚᱜ ᱠᱚᱴᱟ ᱫᱤᱱ ᱫᱚ ᱵᱟᱝ ᱵᱟᱝ ᱪᱟᱞᱟᱣ ᱦᱩᱭ ᱟᱠᱟᱱᱟ
ᱚ ᱛᱟᱦᱞᱮ ᱚᱠᱟ ᱠᱚᱨᱮᱢ ᱧᱮᱞ ᱟᱹᱜᱩ ᱠᱟᱜᱼᱟ ᱡᱟᱭᱜᱟ ᱠᱚ
ᱡᱮ ᱡᱟᱭᱜᱟ ᱠᱚᱫᱚᱧ ᱧᱮᱞ ᱟᱹᱜᱩ ᱟᱠᱟᱫ ᱜᱮᱭᱟ ᱱᱚᱜᱼᱚᱭ ᱵᱟᱸᱠᱩᱲᱟ ᱡᱮᱞᱟ ᱨᱮᱱᱟᱜ ᱢᱩᱠᱩᱴᱢᱩᱱᱤ ᱦᱚᱲᱨ
ᱦᱮᱸ ᱦᱮᱸ ᱱᱚᱣᱟ ᱠᱚᱫᱚ ᱜᱮ ᱵᱤᱠᱠᱷᱟᱛᱚ ᱡᱟᱭᱜᱟ ᱠᱟᱱ ᱜᱮᱭᱟ ᱚᱱᱮ ᱚᱸᱰᱮᱱᱟᱜ ᱢᱟ ᱠᱟᱹᱦᱱᱤ ᱠᱚ ᱢᱮᱱᱟᱜ ᱠᱟᱫᱟ ᱵᱳᱭ ᱠᱚᱨᱮ ᱵᱟᱲᱟᱭ ᱢᱮᱱᱟᱜ ᱟᱠᱟᱫ ᱜᱮᱭᱟ ᱟᱨ ᱦᱚᱞᱟ ᱢᱫᱷᱮᱨ ᱚᱱᱮᱠᱚᱭ ᱦᱮᱡ ᱞᱮᱱ
ᱦᱚᱳᱞᱟ ᱦᱩᱞ ᱢᱟᱦᱟ ᱦᱚᱞᱟ ᱦᱩᱞ ᱢᱟᱦᱟ ᱢᱟᱱᱟᱣᱮᱱ ᱩᱱᱤ ᱢᱩᱠᱠᱷᱚ ᱢᱚᱱᱛᱨᱤᱤᱭ ᱦᱮᱡ ᱞᱮᱱᱟᱭ ᱛᱚ
ᱟ ᱚᱱᱟ ᱫᱚᱢᱮ ᱦᱚᱲ ᱠᱚ ᱡᱟᱞᱟᱣ ᱞᱮᱱᱟ ᱚᱱᱟᱜᱮ ᱧᱮᱞ ᱦᱩᱭᱩᱜ ᱠᱟᱱᱟ ᱤᱭᱟᱹ ᱪᱮᱫᱟᱜ ᱩᱱᱟᱹᱜ ᱜᱟᱱ ᱦᱚᱲ ᱠᱚ ᱪᱟᱞᱟᱜ ᱠᱟᱱᱟ
ᱦᱮᱸ ᱤᱭᱟᱹ ᱦᱮᱡ ᱞᱮᱱ ᱜᱮᱭᱟ ᱠᱚ ᱢᱟᱨᱟᱝ ᱢᱟᱨᱟᱝ ᱩᱱᱠᱩ ᱡᱟᱦᱟᱸᱭ ᱠᱚ ᱥᱮᱨᱮᱧᱟ
ᱦᱮᱸ ᱦᱮᱸ ᱟᱫᱚ ᱠᱷᱟᱛᱲᱟ ᱨᱮ ᱢᱮᱞᱟ ᱦᱩᱭᱩᱜ ᱠᱟᱱᱟ ᱫᱚᱢᱮ ᱛᱟᱦᱚᱞᱮ ᱢᱮᱞᱟ ᱧᱮᱞ ᱠᱚᱫᱚ ᱯᱮ ᱥᱮᱱᱚᱜ ᱠᱟᱱᱟ ᱥᱮ ᱵᱟᱝ
ᱟᱹᱣᱨᱤ ᱞᱮ ᱪᱟᱞᱟᱜᱼᱟ ᱪᱟᱞᱟᱜ ᱟᱞᱮ ᱢᱮᱱᱫᱟ ᱟᱫᱚ ᱛᱤᱥ ᱠᱚᱛᱮᱞᱮ ᱪᱟᱞᱟᱜ ᱠᱟᱱᱟ ᱦᱟᱯᱮ ᱱᱚᱜᱼᱚᱭ ᱫᱟᱜ ᱜᱮ ᱛᱚ ᱪᱤᱠᱟᱹᱭ ᱫᱟᱭ
ᱦᱮᱸ ᱛᱟᱦᱞᱮ ᱯᱟᱲᱦᱟᱣ ᱵᱟᱲᱟᱜ ᱠᱟᱱᱟ ᱥᱮ ᱵᱟᱝᱼᱟ
ᱯᱟᱲᱦᱟᱣ ᱫᱚ ᱦᱩᱭ ᱵᱟᱲᱟᱜ ᱠᱟᱱ ᱜᱮᱭᱟ ᱮᱠᱟᱞ ᱜᱮᱮ ᱞᱟᱹᱠᱛᱤ ᱠᱟᱱᱟ ᱚᱱᱟ ᱫᱚ
ᱠᱟᱱ ᱜᱮᱭᱟ ᱟᱵᱚ ᱫᱚ ᱵᱟᱵᱚᱱ
ᱟᱫᱚ ᱚᱲᱟᱜ ᱨᱮᱫᱚ ᱚᱱᱠᱟᱜᱮ ᱚᱠᱛᱚ ᱱᱟᱹᱯᱤᱛ ᱯᱟᱲᱦᱟᱜ ᱦᱩᱭᱩᱜᱼᱟ ᱠᱟᱹᱢᱤ ᱠᱚ ᱧᱮᱞ ᱦᱩᱭᱩᱜᱼᱟ
ᱦᱮᱸ ᱚᱲᱟᱜ ᱨᱮ ᱛᱟᱦᱮᱸᱛᱮ ᱜᱮᱞᱮ ᱫᱚ ᱚᱱᱠᱟᱜᱮ ᱠᱟᱹᱢᱤ ᱠᱚᱦᱚᱸ ᱧᱮᱞ ᱦᱩᱭᱩᱜᱼᱟ ᱯᱟᱲᱦᱟᱣ ᱦᱚᱸ ᱞᱟᱹᱠᱛᱤ ᱞᱟᱹᱠᱛᱤ ᱟᱨ ᱵᱟᱝ ᱯᱟᱲᱦᱟᱣ ᱨᱮᱦᱚᱸ ᱵᱟᱝ ᱜᱟᱱᱚᱜᱼᱟ ᱦ ᱦᱚᱲᱜᱮ ᱪᱮᱠᱚᱞᱤᱮ ᱱᱮᱛᱟᱨ ᱢᱟ ᱡᱩᱫᱤ ᱯᱟᱲᱦᱟᱜ ᱮᱢ ᱵᱟᱹᱜᱤ ᱠᱟᱜ ᱠᱷᱟᱱ ᱢᱟ ᱟᱫᱚ ᱠᱚ ᱞᱟᱹᱭᱟ ᱱᱩᱭ ᱢᱟ ᱪᱮᱫ ᱜᱮ ᱵᱟᱭ ᱵᱟᱲᱟᱭᱟ ᱪᱮᱫ ᱨᱮ ᱡᱩᱫᱤᱢ ᱯᱟᱲᱦᱟᱣ ᱠᱚᱣᱟ ᱚᱱᱟ ᱨᱮᱦᱚᱸ ᱠᱚ ᱞᱟᱹᱭᱟ ᱵᱟᱝ ᱠᱚᱞᱮᱡᱽ ᱠᱚᱢᱯᱞᱤᱴ ᱠᱟᱫᱟ ᱥᱮ ᱠᱚᱢ ᱦᱩᱭ ᱟᱠᱟᱱ ᱠᱚᱢᱯᱞᱤᱴ ᱠᱟᱹᱴᱤᱡ ᱫᱚ ᱠᱟᱹᱴᱤᱡ ᱠᱚ ᱧᱩᱛᱩᱢᱱᱤᱡᱼᱟ ᱦᱮᱸ ᱦᱮᱸ ᱦᱳᱭ ᱱᱮᱛ ᱦ ᱢᱟ ᱫᱚᱢᱮ ᱠᱚ ᱨᱩᱣᱟᱹ ᱵᱟᱲᱟᱜ ᱠᱟᱱᱟ ᱟᱨᱚ ᱦᱚᱲ ᱠᱚᱦᱚᱸ ᱟᱸᱡᱚᱢᱚᱜ ᱠᱟᱱᱟ
ᱦᱮᱸ ᱱᱚᱣᱟ ᱟᱵᱚᱦᱟᱣᱟ ᱠᱚ ᱨᱮᱭᱟᱲ ᱫᱟᱭ ᱚᱠᱟᱨᱮ ᱱᱚᱜᱼᱚᱭ ᱟᱨᱚ ᱩᱫᱽᱜᱟᱹᱨ ᱞᱚᱞᱚ ᱵᱩᱡᱷᱟᱹᱜ ᱠᱟᱱᱟ
ᱦᱳᱭ ᱱᱤᱛᱚᱜ ᱫᱚᱭ ᱥᱤᱛᱩᱝ ᱫᱟ ᱟᱨᱚ ᱫᱷᱤᱱᱟᱹᱝ ᱛᱮ ᱦᱮᱸ ᱟᱨ ᱱᱮᱛᱟᱨ ᱢᱟ ᱠᱟᱹᱴᱤᱡ ᱡᱟᱞᱟ ᱛᱮᱜᱮ ᱰᱟᱠᱴᱚᱨ ᱨᱟᱱ ᱵᱚᱱ ᱡᱚᱢ ᱮᱫᱟ ᱟᱫᱚ ᱰᱟᱠᱴᱚᱨ ᱨᱟᱱ ᱡᱚᱢ ᱦᱚᱸ ᱵᱟᱝ ᱵᱷᱟᱜᱮᱭᱟ ᱱᱤᱛᱚᱜ ᱰᱟᱠᱴᱚᱨ ᱨᱟᱱ ᱡᱚᱢ ᱦᱚᱸ ᱠᱟᱹᱴᱤᱡ ᱪᱟᱞᱟᱝ ᱨᱩᱣᱟᱹ ᱡᱟᱦᱟᱸ ᱞᱮᱱᱠᱷᱟᱱ ᱟᱨᱦᱚᱸ ᱚᱱᱠᱟ ᱡᱟᱦᱟᱸ ᱦᱳᱭ ᱛᱚ ᱚᱱᱰᱮ ᱫᱚ ᱰᱟᱠᱴᱚᱨ ᱵᱟᱹᱱᱩᱜ ᱠᱟᱜ ᱠᱚᱣᱟ ᱩᱱ ᱥᱚᱢᱚᱭ ᱫᱚ ᱥᱮᱫᱵᱚᱱ ᱪᱤᱠᱟᱹ ᱵᱟᱲᱟᱭᱟ ᱩᱱ ᱥᱚᱢᱚᱭ ᱨᱮ ᱟᱫᱚ ᱟᱵᱚ ᱫᱚ ᱟᱹᱰᱤ ᱚᱥᱩᱵᱤᱫᱷᱟ ᱜᱮᱛᱚ ᱦᱩᱭᱩᱜ ᱠᱟᱱᱟ ᱡᱮ ᱨᱟᱱ ᱵᱚᱱ ᱡᱚᱢᱟ
ᱦᱮᱸ
ᱟᱨ ᱠᱤᱪᱷᱩ ᱫᱤᱱ ᱱᱚᱝᱠᱟ ᱠᱟᱹᱴᱤᱡ ᱪᱩᱞᱩᱝ ᱨᱩᱣᱟᱹ ᱠᱟᱛᱮ ᱫᱚ ᱨᱟᱱ ᱡᱚᱢ ᱫᱚ ᱵᱟᱝ ᱴᱷᱤᱠ
ᱩᱪᱤᱛ ᱚᱱᱟ ᱫᱚ ᱵᱟᱝ ᱠᱟᱱᱟ
ᱦᱳᱭ
ᱟᱫᱚ ᱱᱮᱛᱟᱨ ᱠᱚ ᱦᱚᱲᱟᱜ ᱢᱟ ᱱᱟᱥᱮᱱᱟᱜ ᱛᱮᱜᱮ ᱨᱩᱣᱟᱹ ᱦᱟᱹᱥᱩ ᱦᱚᱸ ᱦᱩᱭᱩᱜ ᱠᱟᱱᱟ ᱦᱟᱱᱟ ᱱᱷᱟᱣᱟ ᱥᱟᱨ ᱨᱮᱱᱟᱜ ᱡᱤᱱᱤᱥ ᱠᱚᱵᱚᱱ ᱡᱚᱢ ᱮᱫᱟ
ᱦᱮᱸ ᱡᱚᱢ ᱥᱟᱨ ᱡᱤᱱᱤᱥ ᱫᱚᱵᱚᱱ ᱡᱚᱢ ᱮᱫᱟ ᱮᱢᱱᱤ ᱤᱭᱟᱹ ᱠᱟᱛᱮ ᱵᱟᱵᱚᱱ ᱡᱚᱢᱟ ᱡᱚᱛᱚ ᱥᱟᱨ ᱛᱮᱜᱮ ᱦᱩᱲᱩ ᱠᱚᱦᱚᱸ ᱥᱟᱨ ᱛᱮ ᱡᱟᱦᱟᱱᱟᱜ ᱥᱚᱵᱽᱡᱤ ᱠᱚᱦᱚᱸ ᱥᱟᱨ ᱵᱚᱱ ᱮᱢᱟᱜ ᱠᱟᱱᱟ ᱫᱚᱢᱮ ᱛᱟᱦᱚᱞᱮ ᱚᱱᱟ ᱫᱚ ᱯᱩᱨᱟᱹ ᱥᱟᱨ ᱜᱮᱵᱚᱱ ᱡᱚᱢ ᱮᱫᱟ ᱦᱟᱱᱮ ᱵᱤᱥ ᱠᱚᱵᱚᱱ ᱡᱚᱢ ᱟ ᱠᱟᱜ ᱠᱟᱱᱟ ᱡᱚᱛᱚ ᱠᱚᱛᱚ ᱚᱱᱟ ᱚᱱᱟ ᱡᱤᱱᱤᱥ ᱫᱚᱵᱚᱱ ᱡᱚᱢ ᱮᱫᱟ
ᱚᱱᱟ ᱛᱮᱜᱮ ᱢᱟᱱᱮ ᱟᱵᱚᱣᱟᱜ ᱦᱚᱲᱢᱚ ᱠᱚᱨᱮ ᱨᱳᱜᱽ ᱟᱡᱟᱨ ᱛᱟᱲᱟᱛᱟᱲᱤ ᱥᱤᱨᱡᱟᱹᱜ ᱠᱟᱱᱟ
ᱦᱳᱭ ᱦᱳᱭ ᱵᱷᱟᱜᱤᱭᱟᱜ ᱛᱚ ᱵᱟᱵᱚᱱ ᱧᱟᱢ ᱫᱫᱟ